ᱦᱮᱸ ᱱᱟᱯᱟᱭ ᱜᱮ᱾ ᱡᱟᱭᱦᱳᱠ ᱟᱞᱟᱝᱟᱜ ᱜᱟᱞᱢᱟᱨᱟᱣ ᱫᱚ ᱚᱱᱟᱴᱟᱜ ᱪᱮᱛᱟᱱ ᱨᱮᱜᱮ ᱞᱟᱝ ᱠᱚᱱᱴᱤᱱᱤᱭᱩ ᱞᱟᱝ ᱫᱚᱦᱚ ᱯᱩᱨᱟᱹᱣ ᱠᱟᱜ ᱜᱮᱭᱟ, ᱴᱷᱤᱠ᱾
ᱮᱠᱟᱞ ᱮ, ᱚ ᱚᱱᱟ ᱡᱟᱸᱦᱟ, ᱤᱭᱟᱹ ᱵᱟᱨᱮᱛᱮ ᱜᱟᱞᱢᱟᱨᱟᱣ ᱦᱩᱭᱩᱜ ᱠᱟᱱᱛᱮ ᱵᱟᱝ ᱚᱱᱟ ᱠᱚ, ᱚᱠᱟᱞᱮᱠᱟ ᱟᱸᱡᱚᱢᱚᱜ ᱠᱟᱱᱟ ᱛᱚ?
ᱚᱱᱟᱴᱟᱜ
ᱚ, ᱢᱟ ᱛᱟᱦᱞᱮ ᱟᱢ ᱞᱟᱹᱭ ᱛᱟᱞᱟᱝ ᱢᱮ ᱟᱢ ᱥᱮᱫ ᱠᱷᱚᱱ ᱪᱮᱫ ᱩᱭᱦᱟᱹᱨ ᱵᱷᱟᱵᱽᱱᱟ? ᱞᱟᱹᱭ ᱛᱟᱞᱟᱝ ᱢᱮ ᱟᱢ ᱫᱷᱟᱨᱮ ᱟᱢ ᱟᱲᱮ ᱠᱷᱚᱱ,
ᱦᱩᱸ, ᱞᱚᱜᱚᱱ ᱧᱚᱜ, ᱦᱮᱸ ᱠᱟᱛᱷᱟ ᱠᱟᱱ ᱜᱮᱭᱟ ᱥᱟᱰᱮ ᱞᱮᱫ ᱛᱟᱞᱟᱝᱟ ᱡᱮ ᱥᱟᱹᱨᱤᱜᱮ ᱢᱳᱵᱟᱭᱤᱞ, ᱵᱮᱵᱚᱦᱟᱨ, ᱠᱟᱛᱮᱫ ᱡᱟᱸᱦᱟ ᱠᱚ ᱯᱷᱨᱤ ᱯᱷᱟᱭᱟᱨ ᱠᱚ ᱠᱷᱮᱞᱳᱜ ᱠᱟᱱᱟ ᱠᱷᱮᱞᱳᱜ ᱨᱮ ᱡᱮᱢᱚᱱ ᱟᱠᱚ, ᱡᱟᱸᱦᱟ ᱠᱚ ᱞᱟᱹᱭᱮᱫ ᱫᱚ ᱨᱚᱡᱽᱜᱟᱨ ᱚᱱᱟ ᱨᱚᱡᱽᱜᱟᱨ ᱨᱮᱱᱟᱜ, ᱤᱭᱟᱹᱨᱮ ᱠᱚ ᱦᱮᱡ ᱫᱟᱲᱮᱭᱟᱜ ᱠᱷᱟᱱ ᱫᱚ ᱱᱟᱯᱟᱭ ᱠᱚᱜ ᱜᱮᱭᱟ, ᱦᱮᱸ ᱚᱱᱟ ᱦᱚᱸ ᱠᱟᱛᱷᱟ ᱠᱟᱱ ᱜᱮᱭᱟ᱾ ᱟᱫᱚ ᱱᱮᱸᱰᱮ ᱦᱚᱸ ᱧᱮᱞ ᱟᱠᱟᱱ ᱜᱮᱭᱟ ᱡᱮ, ᱯᱷᱩᱴᱵᱚᱞ ᱫᱚ ᱥᱟᱱᱟᱢ ᱠᱚᱜᱮ ᱠᱚ ᱠᱷᱮᱹᱞ ᱛᱟᱵᱚᱱᱟ ᱢᱮᱱᱠᱷᱟᱱ, ᱪᱮᱥᱴᱟᱭᱟᱠᱚ ᱨᱚᱡᱽᱜᱟᱨ ᱨᱮᱱᱟᱜ, ᱢᱤᱫᱴᱟᱝ ᱵᱷᱟᱜᱮ ᱵᱷᱟᱜᱮ ᱧᱩᱛᱩᱢ ᱠᱚ ᱦᱟᱢᱮᱴ ᱞᱮᱠᱷᱟᱱ, ᱩᱱᱠᱩ ᱦᱚᱸ ᱢᱤᱫᱴᱟᱝ ᱨᱳᱡᱽᱜᱟᱨ ᱫᱟᱲᱮᱭᱟᱜ ᱠᱚ᱾ ᱟᱫᱚ ᱱᱩᱠᱩ, ᱚᱱᱟ ᱪᱮᱥᱴᱟ ᱨᱮᱫᱚ ᱵᱟᱹᱱᱩᱜ ᱠᱟᱜ ᱠᱚᱣᱟ ᱢᱮᱱᱠᱷᱟᱱ ᱱᱩᱠᱩ ᱫᱚ ᱦᱮᱱᱟᱜ ᱟᱠᱟᱫ ᱠᱚᱣᱟ ᱡᱮ ᱴᱟᱭᱤᱢ ᱯᱟᱥ᱾
ᱚᱠᱟᱞᱮᱠᱟ?
ᱡᱮ ᱟᱞᱮᱭᱟᱜ ᱠᱚ ᱯᱟᱞᱚᱢᱚᱜ-ᱟ, ᱡᱮ ᱤᱭᱟᱹ ᱨᱤᱠᱟᱹᱭᱟ, ᱟᱨ ᱩᱱ ᱥᱟᱹᱨᱤᱜᱮ ᱚᱱᱟ ᱨᱮᱫᱚ, ᱤᱧ ᱦᱚᱸ ᱢᱤᱫ ᱫᱷᱟᱣ ᱠᱷᱮᱹᱞ ᱠᱟᱛᱮᱜ ᱫᱩᱧ ᱧᱮᱞ ᱟᱠᱟᱫ ᱜᱮᱭᱟ ᱵᱟᱝ ᱫᱚ ᱵᱟᱝ, ᱡᱮ ᱚᱱᱟ ᱪᱮᱫ ᱞᱮᱠᱟᱱᱟ ᱤᱧ ᱛᱚ ᱢᱟᱱᱮ ᱡᱷᱚᱛᱚ ᱜᱮ, ᱞᱟᱹᱭ ᱜᱟᱱᱚᱜ-ᱟ ᱵᱮᱵᱚᱦᱟᱨ ᱠᱟᱛᱮᱫᱧ ᱧᱮᱞ ᱠᱟᱫᱟ ᱡᱮ ᱚᱱᱟ ᱡᱤᱱᱤᱥᱴᱟ ᱪᱮᱫ ᱞᱮᱠᱟᱱᱟ? ᱤᱧ ᱢᱤᱫ ᱫᱷᱟᱣ ᱵᱟᱹᱧ ᱪᱟᱠᱷᱟ ᱞᱮᱜᱟ ᱞᱮᱠᱷᱟᱱ ᱫᱚ ᱵᱟᱹᱧ ᱵᱩᱡᱽ ᱫᱟᱲᱮᱭᱟᱜ ᱠᱟᱱᱟ᱾ ᱚᱱᱟ ᱠᱷᱟᱹᱛᱤᱨ ᱛᱮ ᱤᱧ ᱫᱚ ᱪᱟᱠᱷᱟ ᱠᱷᱟᱹᱛᱤᱨ ᱫᱩᱧ ᱧᱮᱞ ᱟᱠᱟᱫ ᱜᱮᱭᱟ᱾ ᱡᱮ ᱚᱱᱟ ᱯᱷᱨᱤ ᱯᱷᱟᱭᱟᱨ ᱫᱚ ᱵᱟᱝ ᱨᱮᱦᱚᱸ ᱯᱷᱨᱤ ᱯᱷᱟᱭᱟᱨ ᱢᱟᱲᱟᱝ ᱨᱮ ᱡᱟᱦᱟᱸ ᱢᱤᱫᱴᱟᱝ ᱯᱷᱟᱵᱽᱡᱤ ᱢᱤᱫᱴᱟᱝ ᱜᱮᱢ ᱵᱟᱝ ᱩᱰᱩᱝ ᱞᱮᱱᱟ, ᱚᱱᱱᱟᱴᱟᱜ ᱨᱮ ᱠᱷᱮᱹᱞ ᱠᱟᱛᱮᱜ ᱤᱧ ᱫᱩᱧ ᱧᱮᱞ ᱞᱮᱫ ᱛᱟᱦᱮᱸᱜ ᱡᱮ ᱪᱮᱫ ᱞᱮᱠᱟ? ᱪᱮᱫ ᱵᱟᱝ ᱥᱟᱹᱨᱤ ᱠᱟᱛᱷᱟ ᱠᱟᱱᱜᱮ ᱚᱱᱟᱨᱮ ᱠᱮ ᱵᱚᱞᱚ ᱞᱮᱱᱠᱷᱟᱱ ᱫᱚ ᱢᱟᱱᱮ ᱚᱠᱛᱚ ᱯᱚᱞᱚᱢ ᱵᱟᱢ ᱵᱩᱡᱽ ᱫᱟᱲᱮᱭᱟᱜᱼᱟ᱾ ᱛᱤᱨᱮ ᱚᱠᱛᱚ ᱯᱚᱞᱚᱢ ᱪᱟᱵᱟᱜ-ᱟ ᱥᱮ ᱮᱠᱟᱞ ᱵᱟᱝ ᱵᱩᱡᱟᱹᱜᱚᱜ-ᱟ, ᱦᱚᱸᱜ-ᱚ ᱱᱚᱝᱠᱟ ᱟᱨ ᱚᱱᱟᱨᱮ ᱢᱤᱫ ᱫᱷᱟᱣ ᱡᱩᱫᱤ ᱟᱢ ᱦᱮᱣᱟ ᱟᱠᱟᱱᱟ ᱠᱳᱱ ᱱᱤᱥᱪᱳᱭ ᱵᱟᱢ ᱩᱨᱩᱢ ᱫᱟᱲᱮᱭᱟᱜᱼᱟ ᱯᱨᱟᱹᱣᱨᱟᱹ ᱱᱤᱥᱟ ᱠᱷᱚᱱ ᱦᱚᱸ ᱟᱹᱰᱤ ᱦᱟᱨᱮ ᱯᱷᱟᱨᱮ ᱩᱱᱤ ᱜᱤᱫᱽᱨᱟᱹ ᱡᱟᱸᱦᱟᱱᱟᱜ ᱡᱟᱸᱦᱟᱱᱟᱜ ᱡᱟᱦᱟᱸ ᱪᱤᱠᱟᱹ ᱵᱟᱭ ᱪᱤᱠᱟᱹᱭ ᱵᱤᱱ ᱡᱚᱢ ᱛᱮᱦᱚᱸᱭ ᱛᱟᱦᱮᱸ ᱫᱟᱲᱮᱭᱟᱜᱼᱟ ᱨᱮᱸᱜᱮᱡ ᱜᱮ ᱵᱟᱭ ᱟᱹᱭᱠᱟᱹᱣᱟ᱾ ᱤᱱᱟᱹ ᱠᱷᱮᱹᱞᱮᱢ ᱵᱚᱱᱫᱚ ᱠᱟᱫᱟ ᱥᱮ ᱨᱮᱢ ᱨᱮᱸᱜᱮᱡ ᱮᱛᱚᱦᱚᱵ ᱚᱱᱠᱟ ᱦᱚᱸ ᱧᱮᱞ ᱦᱩᱭ ᱟᱠᱟᱱᱟ ᱱᱤᱡᱮᱛᱮ ᱴᱨᱟᱭ ᱠᱟᱛᱮ ᱧᱮᱞ ᱦᱩᱭ ᱟᱠᱟᱱᱟ ᱥᱮ ᱠᱷᱩᱫ ᱚᱱᱟᱫᱚ ᱯᱨᱮᱠᱴᱤᱠᱮᱞᱤᱧ ᱠᱚᱨᱟᱣ ᱟᱠᱟᱫᱟ ᱤᱧᱫᱚ᱾
ᱠᱷᱚᱡ
ᱚᱱᱠᱟ ᱵᱮᱯᱟᱨ
ᱮᱠᱟᱞ ᱮᱠᱟᱞ, ᱟᱫᱚ ᱤᱧ ᱫᱚ ᱛᱚ ᱚᱱᱟ ᱫᱚ ᱠᱷᱮᱹᱞ ᱠᱟᱛᱮ ᱫᱚ ᱵᱟᱹᱧ ᱧᱮᱞ ᱠᱟᱫᱟ ᱠᱤᱱᱛᱩ ᱤᱧ ᱧᱮᱞ ᱠᱟᱫᱟ ᱡᱟᱸᱦᱟᱱᱟᱜ ᱜᱮ ᱢᱤᱫᱴᱟᱝ ᱟᱹᱰᱤ ᱵᱮᱥᱤ ᱥᱮ ᱟᱹᱰᱤ ᱡᱟᱹᱥᱛᱤ ᱡᱩᱫᱤᱢ ᱚᱱᱟ ᱪᱮᱛᱟᱱ ᱨᱮ ᱢᱚᱱᱮ ᱜᱚᱦᱚᱲᱚᱜᱼᱟ ᱟᱨᱠᱤ ᱟᱫᱚ ᱦᱮᱸ ᱚᱱᱠᱟᱱ ᱡᱟᱭᱜᱟ ᱨᱮ ᱡᱩᱫᱤ ᱜᱚᱦᱚᱜᱼᱟ ᱴᱷᱤᱠ ᱜᱮᱭᱟ ᱵᱟᱠᱚ ᱢᱮᱱᱟ ᱡᱩᱫᱤ ᱴᱷᱤᱠ ᱡᱟᱭᱜᱟ, ᱢᱟᱱᱮ ᱵᱷᱟᱜᱮ ᱡᱟᱭᱜᱟ ᱨᱮ ᱡᱩᱫᱤ ᱦᱳᱭᱛᱚ᱾ ᱥᱚᱢᱚᱭ ᱚᱠᱛᱚᱢ ᱮᱢᱟ ᱥᱮ, ᱦᱚᱭᱛᱳ ᱚᱱᱟ ᱫᱚ ᱵᱷᱟᱜᱮ ᱜᱮ ᱠᱟᱹᱢᱤᱨᱮ ᱮᱢ ᱛᱟᱢᱟ ᱠᱤᱱᱛᱩ᱾ ᱚᱱᱮ ᱵᱟᱹᱧ ᱞᱟᱹᱭ ᱠᱮᱫ ᱞᱮᱠᱟ ᱡᱩᱫᱤ ᱟᱵᱚ ᱢᱤᱫᱴᱟᱝ᱾ ᱛᱟᱹᱨᱤᱠᱟ ᱥᱮ ᱚᱱᱟ ᱨᱮᱱᱟᱜ ᱢᱟᱱᱮ ᱜᱩᱱᱟᱹᱱ ᱥᱮ ᱚᱱᱟ ᱨᱮᱱᱟᱜ ᱢᱤᱫᱴᱟᱝ ᱟᱹᱱ ᱟᱹᱨᱤ ᱡᱩᱫᱤ ᱵᱟᱢ ᱵᱟᱰᱟᱭᱼᱟ᱾ ᱱᱚᱣᱟᱨᱮ ᱠᱟᱹᱢᱤ ᱞᱮᱠᱷᱟᱱ ᱪᱮᱫ ᱧᱟᱢᱚᱜᱼᱟ, ᱥᱮ ᱪᱮᱫ ᱞᱮᱠᱟᱛᱮ ᱧᱟᱢᱚᱜᱼᱟ, ᱥᱮ ᱱᱚᱰᱮ ᱧᱟᱢ ᱠᱟᱛᱮᱫ ᱪᱮᱫ ᱤᱧ ᱪᱤᱠᱟᱹ ᱫᱟᱲᱮᱭᱟᱜᱼᱟ᱾ ᱥᱮ ᱱᱚᱣᱟ ᱧᱟᱢ ᱠᱟᱛᱮ ᱤᱧᱟᱜ ᱧᱩᱛᱩᱢ ᱦᱚᱸ ᱪᱮᱫᱠᱟ ᱦᱩᱭᱩᱜᱼᱟ᱾ ᱥᱮ ᱢᱤᱫᱴᱟᱝ ᱦᱚᱲ ᱪᱮᱫ ᱠᱚ ᱢᱮᱱᱟ ᱱᱚᱣᱟ ᱦᱚᱸ ᱠᱷᱚᱱ ᱦᱚᱸ ᱢᱤᱫᱴᱟᱝ ᱚᱱᱠᱟ ᱠᱩᱠᱞᱤ ᱢᱚᱱᱮᱨᱮ ᱟᱹᱜᱩ ᱫᱚᱨᱠᱟᱨᱚᱜ ᱠᱟᱱᱟ ᱾
ᱦᱮᱸ ᱴᱷᱤᱠ ᱴᱷᱤᱠ ᱟᱫᱚ ᱱᱤᱭᱟᱹ ᱨᱮᱱᱟᱜ ᱠᱟᱨᱚᱱᱤᱧ ᱞᱟᱹᱭᱟᱢ ᱠᱟᱱᱟ᱾ ᱮᱸᱜ ᱱᱚᱜᱼᱚ ᱱᱚᱣᱟ ᱡᱷᱚᱛᱚ ᱠᱷᱚᱱᱟᱜ ᱵᱟᱹᱲᱤᱡ ᱟᱠᱟᱫᱟᱭ ᱮᱠᱵᱟᱨ ᱩᱱᱤ ᱠᱳᱨᱳᱱᱟ᱾
ᱠᱳᱨᱳᱱᱟ᱾
ᱮᱠᱵᱟᱨᱮ ᱦᱮᱸ ᱱᱚᱣᱟ ᱨᱮᱱᱟᱜ ᱥᱟᱭᱤᱰᱤᱯᱷᱮᱠᱴ ᱫᱚ, ᱱᱚᱣᱟ ᱠᱳᱨᱳᱱᱟ ᱴᱷᱮᱱ ᱠᱷᱚᱱᱟᱜ ᱜᱮ ᱮᱛᱚᱦᱚᱵ ᱟᱠᱟᱱᱟ ᱾ ᱢᱤᱫ ᱠᱟᱛᱷᱟ ᱫᱚ ᱞᱟᱹᱭᱚᱜᱚᱜᱼᱟ᱾ ᱵᱟᱠᱷᱟᱱ ᱫᱚ ᱠᱳᱨᱳᱱᱟ ᱢᱟᱲᱟᱝ ᱫᱚ᱾ ᱱᱚᱜᱼᱚ ᱱᱚᱣᱟ ᱜᱟᱞᱢᱟᱨᱟᱣ ᱵᱟᱝ ᱛᱟᱦᱮᱸ ᱠᱟᱱᱟ᱾ ᱡᱮ ᱢᱳᱵᱟᱭᱮᱞ ᱯᱨᱚᱛᱮᱠᱴᱤ ᱤᱥᱴᱩᱰᱮᱱᱴ ᱢᱳᱵᱟᱭᱮᱞ ᱮᱢᱟ ᱠᱚ ᱦᱩᱭᱩᱜᱼᱟ᱾ ᱪᱮᱫ ᱪᱤᱠᱟᱹ ᱠᱟᱫᱟᱭ ᱠᱳᱨᱳᱱᱟ ᱨᱮᱜᱮ ᱞᱟᱹᱭ ᱫᱟᱭ ᱚᱱᱞᱟᱭᱤᱱ ᱛᱮ ᱯᱟᱲᱦᱟᱜ ᱦᱩᱭᱩᱜ ᱚᱱᱞᱟᱭᱤᱱ ᱛᱮ ᱯᱟᱲᱟᱜ ᱞᱟᱹᱜᱤᱫ ᱟᱹᱰᱤ ᱜᱚᱴᱟᱝ ᱜᱟᱭᱰᱮᱱᱥ ᱜᱮ ᱠᱷᱚᱵᱚᱨ ᱞᱟᱹᱭ ᱠᱮᱫᱟ ᱠᱚ᱾ ᱡᱮ ᱟᱞᱮᱢᱟ ᱨᱮᱸᱜᱮᱡ ᱦᱚᱲ ᱟᱞᱮᱨᱮᱱ ᱜᱤᱫᱽᱨᱟᱹ ᱠᱚ ᱪᱮᱠᱟ ᱞᱮᱠᱟ ᱛᱮᱞᱮ ᱯᱟᱲᱦᱟᱣ ᱠᱚᱣᱟ? ᱥᱮ ᱚᱱᱞᱟᱭᱤᱱ ᱨᱮ ᱫᱚ ᱠᱟᱹᱞ ᱨᱮᱞᱮ ᱠᱤᱨᱤᱧᱟ ᱠᱚᱣᱟ ᱛᱟᱦᱞᱮ ᱤᱱᱠᱟᱹ ᱞᱮᱠᱟᱨᱮ ᱯᱷᱤᱰᱵᱮᱠ ᱧᱟᱢ ᱠᱷᱟᱹᱛᱤᱨ ᱛᱮᱜᱮ ᱥᱚᱨᱠᱟᱨ ᱱᱚᱝᱠᱟᱱ ᱠᱩᱨᱩᱢᱩᱴᱩᱭ ᱦᱟᱛᱟᱣ ᱠᱮᱫᱟ᱾ ᱡᱮ ᱛᱟᱦᱚᱞᱮ ᱴᱮᱴ ᱦᱟᱛᱟᱣ ᱞᱟᱹᱜᱤᱫ ᱛᱮ ᱱᱩᱱᱟᱹᱜ ᱠᱟᱛᱮᱜ ᱜᱚᱲᱚ ᱥᱚᱯᱚᱦᱚᱫ ᱤᱧ ᱮᱢᱟ ᱠᱚᱣᱟ᱾ ᱟᱨ ᱫᱩ ᱛᱤᱱ ᱦᱟᱡᱟᱨ ᱴᱟᱠᱟ ᱠᱚ ᱮᱢ ᱞᱮᱠᱷᱟᱱ ᱜᱮ ᱴᱮᱵᱽ ᱫᱚᱠᱚ ᱠᱤᱨᱤᱧ ᱫᱟᱲᱮᱜ ᱜᱮᱭᱟ᱾ ᱴᱷᱤᱠ ᱥᱮ ᱛᱟᱦᱚᱞᱮ ᱚᱱᱠᱟ ᱞᱮᱠᱟᱛᱮ ᱚᱱᱟ ᱜᱚᱲᱚ ᱥᱚᱯᱚᱦᱚᱫ ᱮ ᱮᱢᱟᱜ ᱠᱚᱣᱟ᱾ ᱚᱱᱟ ᱠᱷᱟᱹᱛᱤᱨ ᱛᱮᱜᱮ ᱡᱩᱫᱤ ᱞᱚᱠᱰᱟᱣᱩᱱ ᱵᱟᱝ ᱦᱮᱡ ᱠᱚᱜᱼᱟ ᱥᱮ ᱵᱟᱝ ᱯᱨᱚᱛᱮᱠᱴᱤ ᱛᱤᱨᱮ ᱢᱟᱱᱮ ᱜᱤ ᱯᱟᱹᱴᱷᱩᱣᱟᱹ ᱠᱚᱣᱟᱜ ᱛᱤ ᱨᱮᱫᱚ᱾ ᱚᱱᱟ ᱚᱱᱟ ᱢᱳᱵᱟᱭᱮᱞ ᱠᱤᱨᱤᱧ ᱵᱟᱵᱚᱫᱽ ᱛᱮᱫᱚ ᱯᱚᱭᱥᱟ ᱫᱚ ᱵᱟᱝ ᱠᱚ ᱧᱟᱢ ᱠᱮᱭᱟ᱾
ᱟᱫᱚ ᱦᱮᱸ ᱢᱤᱫᱴᱟᱝ ᱟᱲᱮᱢ ᱧᱮᱞ ᱞᱮᱠᱷᱟᱱ ᱱᱚᱣᱟ ᱫᱚ᱾ ᱴᱷᱤᱠ ᱜᱮᱢ ᱞᱟᱹᱭ ᱠᱮᱫᱟ, ᱟᱨ ᱤᱧ ᱡᱚᱫᱤ, ᱱᱚᱣᱟ ᱦᱚᱸᱧ ᱧᱮᱞᱟ, ᱛᱚᱠᱷᱚᱱ ᱥᱮ ᱚᱱᱟ ᱚᱠᱛᱚ ᱨᱮ ᱱᱤᱡᱮ ᱦᱚᱸ, ᱜᱤᱫᱽᱨᱟᱹ ᱠᱚ ᱯᱟᱲᱦᱟᱣ ᱥᱮ ᱥᱮᱪᱮᱫ ᱦᱩᱭᱩᱜ ᱠᱟᱱ ᱛᱟᱦᱮᱸᱫ ᱾ ᱛᱚᱠᱷᱚᱱ ᱟᱫᱚ ᱱᱤᱡᱮ ᱚᱱᱟ ᱫᱚ ᱵᱷᱟᱜᱮ ᱞᱮ ᱟᱨᱦᱚᱸ ᱧᱮᱞ ᱦᱩᱭ ᱟᱠᱟᱱᱟ ᱢᱮᱫ ᱛᱮ ᱟᱨ ᱠᱚᱨᱟᱣ ᱦᱩᱭ ᱠᱟᱱᱟ᱾ᱟᱨᱠᱤ ᱟᱫᱚᱼᱼᱼ
ᱚᱱᱟ ᱨᱮ ᱵᱩᱡ ᱦᱩᱭ ᱮᱱᱟ ᱡᱮ, ᱵᱟᱝ ᱱᱚᱣᱟ ᱠᱚ ᱢᱟᱱᱮ ᱚᱠᱛᱚ ᱫᱚ ᱵᱟᱢ ᱞᱟᱹᱭ ᱫᱟᱲᱮᱭᱟᱜᱼᱟ ᱛᱚ ᱜᱟ ᱯᱟ ᱪᱮᱫ ᱦᱩᱭᱩᱜᱼᱟ? ᱱᱚᱜᱼᱚ ᱱᱚᱝᱠᱟ ᱢᱤᱫᱴᱟᱝ ᱪᱤᱱᱛᱟᱹ ᱥᱮ ᱩᱭᱦᱟᱹᱨ ᱦᱚᱸ ᱫᱚᱨᱠᱟᱨ ᱥᱮ ᱱᱚᱝᱠᱟ ᱢᱤᱫᱴᱟᱝ ᱞᱟᱹᱠᱛᱤ ᱢᱮᱱᱟᱜᱼᱟ᱾
ᱠᱟᱨᱚᱱ ᱱᱚᱣᱟ ᱛᱚ ᱟᱨ ᱡᱟᱦᱟᱸ ᱦᱮᱡ ᱞᱮᱱᱟ, ᱚᱱᱟ ᱛᱚ ᱟᱨ ᱚᱠᱚᱭ ᱦᱚᱸ ᱦᱚᱭᱛᱚ ᱵᱟᱵᱚᱱ ᱟᱴᱚᱠ ᱫᱟᱲᱮ ᱠᱮᱭᱟ, ᱡᱮ ᱱᱚᱣᱟ ᱫᱚ ᱟᱢᱫᱚ ᱨᱩᱣᱟᱹᱲᱚᱜ ᱢᱮ, ᱱᱚᱣᱟ ᱫᱚ ᱟᱞᱮᱭᱟᱜ ᱤᱭᱟᱹ ᱦᱩᱭᱩᱜ ᱠᱟᱱᱟ, ᱱᱚᱝᱠᱟᱱᱟᱜ ᱛᱚ ᱵᱟᱝ, ᱟᱫᱚ ᱚᱱᱟ᱾ ᱚᱠᱛᱚ ᱨᱮ ᱱᱚᱝᱠᱟ ᱦᱚᱸ ᱧᱮᱞᱟ ᱟᱠᱟᱱᱟ ᱡᱟᱦᱟᱸ ᱜᱟᱨᱡᱮᱱ ᱠᱚ ᱠᱟᱹᱴᱤᱡ ᱟᱹᱰᱤᱮ ᱢᱮᱫ ᱞᱩᱛᱩᱨ ᱛᱟᱦᱮᱸ ᱢᱟᱱᱮ ᱱᱚᱣᱟ ᱠᱚ ᱵᱟᱨᱮᱛᱮ ᱢᱤᱫᱴᱟᱝ ᱵᱷᱟᱜᱮ ᱪᱤᱱᱛᱟᱹ ᱛᱟᱦᱮᱸ ᱠᱟᱱ ᱛᱟᱠᱚᱣᱟ, ᱩᱱᱠᱩ ᱫᱚ ᱥᱮ ᱱᱚᱣᱟ᱾ ᱵᱟᱨᱮ ᱛᱮᱠᱚ ᱵᱟᱲᱟᱭ ᱛᱟᱦᱮᱸᱫ ᱡᱮ ᱚᱱᱞᱟᱭᱤᱱ ᱫᱚ ᱛᱤᱱᱟᱹᱜ ᱵᱷᱟᱜᱮᱭᱟ, ᱛᱤᱱᱟᱹᱜ ᱵᱟᱹᱲᱤᱡᱼᱟ ᱾ ᱟᱫᱚ ᱚᱱᱮ ᱵᱷᱟᱜᱮ ᱫᱷᱟᱨᱮ ᱥᱮ ᱵᱷᱟᱜᱮ ᱟᱲᱮ ᱫᱷᱟᱨᱮ ᱡᱟᱦᱟᱸ ᱠᱚ, ᱵᱮᱵᱚᱦᱟᱨ ᱟᱠᱟᱫᱟ ᱩᱱᱠᱩ ᱫᱚ ᱦᱚᱭᱛᱚ ᱵᱷᱟᱜᱮ ᱡᱟᱭᱜᱟ ᱨᱮᱦᱚᱸ ᱠᱚ ᱯᱳᱪᱷᱟᱣ ᱟᱠᱟᱱᱟ, ᱥᱮᱠᱚ
ᱥᱮᱴᱮᱨ ᱟᱠᱟᱱᱟ, ᱟᱫᱚ ᱱᱚᱣᱟ ᱨᱮᱱᱟᱜ ᱡᱟᱦᱟᱸ ᱦᱚᱭᱛᱚ ᱵᱟᱠᱚ ᱵᱟᱲᱟᱭ ᱛᱟᱦᱮᱸᱫ ᱡᱮ ᱱᱚᱣᱟ ᱚᱱᱟ ᱵᱷᱟᱜᱮ ᱫᱤᱠ ᱟᱨᱠᱤ ᱵᱟᱹᱲᱤᱡ ᱫᱤᱠ ᱟᱨᱠᱤ ᱚᱱᱟ ᱢᱤᱫᱴᱟᱝ ᱟᱹᱰᱤ ᱢᱟᱨᱟᱝ ᱢᱤᱫᱴᱟᱝ ᱩᱭᱦᱟᱹᱨ ᱞᱮᱠᱟ ᱫᱚᱧ ᱢᱚᱱᱮ ᱮᱫᱟ ᱤᱧᱟᱹᱜ ᱠᱟᱨᱚᱱ᱾
ᱤᱠᱟᱹ ᱠᱟᱛᱷᱟ ᱜᱮ ᱞᱟᱹᱭ ᱠᱤᱫᱟᱹᱧ ᱡᱩᱫᱤ ᱤᱧ ᱡᱟᱦᱟᱸᱭ ᱠᱚ ᱵᱟᱲᱟᱭ ᱫᱟᱲᱮ ᱠᱟ ᱠᱟᱫᱟ ᱱᱚᱣᱟ ᱨᱮᱱᱟᱜ ᱵᱷᱟᱜᱤ ᱫᱤᱠ ᱯᱟᱸ ᱡᱟ ᱚᱸᱰᱩᱠ ᱨᱮᱱᱟᱜ ᱩᱱᱠᱩ ᱠᱚ ᱠᱤᱨᱤᱧ ᱫᱟᱲᱮ ᱠᱮ ᱠᱚᱣᱟ ᱥᱮ ᱩᱱᱠᱩ ᱜᱮᱠᱚ ᱠᱤᱨᱤᱧ ᱠᱮ ᱠᱚᱣᱟ ᱟᱨ ᱵᱟᱫ ᱵᱟᱹᱠᱤ ᱫᱚ ᱩᱱᱠᱩ ᱡᱟᱦᱟᱸᱭ ᱵᱟᱝᱠᱚ ᱵᱟᱰᱟᱭᱟ ᱵᱷᱟᱜᱤ ᱵᱟᱹᱲᱤᱡ ᱩᱱᱠᱩ ᱜᱮᱛᱚ ᱵᱟᱝᱠᱚ ᱠᱤᱨᱤᱧ ᱦᱟᱛᱟᱲ ᱫᱟᱲᱮ ᱠᱮᱭᱟ, ᱛᱟᱭᱚᱢ ᱫᱟᱨᱟᱢ ᱦᱚᱭᱛᱚ ᱜᱤᱫᱽᱨᱟᱹ ᱠᱚ ᱧᱟᱢ ᱠᱮᱭᱟ ᱟᱫᱚ ᱱᱤᱛᱚᱜ ᱫᱚ ᱠᱚᱢ ᱠᱷᱚᱱ ᱜᱮ ᱠᱟᱹᱴᱤᱡ ᱩᱢᱮᱨ ᱠᱷᱚᱱ ᱜᱮ ᱜᱤᱫᱽᱨᱟᱹ ᱠᱚ ᱧᱟᱢ ᱤᱫᱤᱭᱟ ᱟᱫᱚ ᱚᱱᱟ ᱫᱚ ᱤᱧ ᱫᱚ ᱵᱟᱹᱧ ᱫᱳᱥ ᱫᱟ ᱥᱮ ᱵᱟᱹᱧ ᱞᱟᱹᱭ. ᱫᱟ ᱡᱮ ᱠᱳᱨᱳᱱᱟ ᱪᱮᱫᱟᱜ ᱦᱮᱡ ᱮᱱᱟ, ᱪᱮᱫ ᱠᱷᱟᱹᱛᱤᱨ ᱦᱮ ᱱᱟ ᱟᱫᱚ ᱠᱛᱷ ᱫᱩᱧ ᱞᱟᱹᱭ ᱠᱮᱫᱟ ᱡᱮ ᱱᱚᱜᱼᱚ ᱱᱚᱣᱟ ᱡᱟᱦᱟᱸ ᱛᱤ ᱛᱤᱨᱮ ᱩᱱᱠᱩᱦᱟᱜ ᱵᱟᱝᱮ ᱮᱢ ᱠᱮᱠᱚᱜᱮᱟᱭ᱾ ᱦᱳᱭᱛᱚ ᱟᱫᱚ ᱱᱤᱡᱮ-ᱱᱤᱡᱮ ᱞᱮᱠᱟᱛᱮ ᱡᱟᱦᱟᱸ ᱠᱚ ᱡᱟᱦᱟᱸ ᱞᱮᱠᱟᱠᱚ ᱠᱩᱲᱟᱹᱣ ᱫᱟᱲᱮ ᱜᱮ ᱾ ᱤᱱᱠᱟᱹ ᱞᱮᱠᱟᱛᱮ ᱟᱨ ᱱᱚᱣᱟ ᱫᱚ ᱯᱟᱭᱤᱞ ᱨᱮᱱᱟᱜ ᱱᱮᱥ ᱥᱟᱫᱚ ᱮᱠᱟᱞ ᱵᱷᱟᱹᱲᱤᱡ ᱜᱮᱭᱟ, ᱚᱱᱠᱟᱱ ᱠᱟᱛᱷᱟ ᱫᱚ ᱵᱟᱝ ᱠᱟᱱᱟ, ᱥᱮ ᱮᱠᱟᱞ ᱵᱷᱟᱜᱮ ᱜᱮᱭᱟ ᱱᱚᱝᱠᱟᱱ ᱠᱟᱛᱷᱟ ᱫᱚ ᱵᱟᱝ ᱠᱟᱱᱟ, ᱵᱷᱟᱜᱮ ᱟᱨ ᱵᱟᱹᱲᱤᱡ ᱠᱟᱛᱮ ᱜᱮ ᱢᱮᱱᱟᱜᱼᱟ ᱟᱫᱚ ᱦᱮᱸ ᱪᱮᱫ ᱞᱮᱠᱟᱢ ᱵᱟᱪᱷᱟ, ᱠᱚᱴᱟᱜ ᱵᱟᱪᱷᱟᱣ ᱡᱚᱸᱜᱼᱟ ᱞᱮᱠᱟᱜᱮ ᱟᱢᱦᱚᱸ ᱵᱟᱵᱚᱱ ᱞᱟᱹᱭᱟ ᱡᱮ ᱦᱩᱲᱩ ᱨᱮ ᱯᱮᱴᱮᱡ ᱦᱚᱸ ᱛᱟᱦᱮᱸ ᱜᱮᱭᱟ, ᱟᱫᱚ ᱡᱚᱫᱤ ᱟᱢ ᱯᱮᱴᱮᱡ ᱡᱚᱫᱤ ᱵᱟᱝ ᱚᱴᱟᱝ ᱥᱟᱯᱷᱟᱜ ᱠᱷᱟᱱ ᱡᱩᱫᱤ ᱡᱷᱚᱛᱚ ᱜᱮᱢ ᱦᱟᱹᱨ ᱡᱚᱝ-ᱟ, ᱛᱟᱦᱚᱞᱮ ᱵᱷᱟᱜᱮ ᱵᱟᱹᱲᱤᱡ ᱵᱟᱱᱟᱨᱮᱢ ᱦᱟᱹᱨ ᱡᱚᱝ-ᱟ ᱵᱷᱟᱜᱮᱭᱟᱜ ᱚᱴᱟᱝ ᱥᱚᱯ ᱠᱟᱛᱮ ᱟᱢ ᱡᱚᱫᱤᱢ ᱞᱟᱹᱭᱟ ᱤᱧ ᱚᱱᱟ ᱯᱮᱴᱮᱡ ᱛᱮᱫ ᱜᱮᱧ ᱫᱚᱦᱚᱭᱫᱟ, ᱯᱮᱴᱮᱡ
ᱟᱫᱚ ᱱᱚᱣᱟ ᱛᱟᱞᱟᱨᱮ ᱤᱧᱟᱹᱜ ᱢᱟᱱᱮ ᱩᱭᱦᱟᱹᱨ ᱛᱮ ᱱᱚᱣᱟ ᱧᱮᱞᱚᱜ ᱠᱟᱱᱟ
ᱡᱮᱭ ᱠᱤ ᱥᱮᱭ ᱚᱱᱟ ᱦᱚᱸ ᱱᱤᱭᱟᱹ ᱠᱟᱛᱷᱟ ᱫᱚ᱾
ᱦᱮᱸ ᱟᱫᱚ ᱱᱚᱰᱮ ᱱᱚᱣᱟ ᱧᱮᱞᱚᱜ ᱠᱟᱱᱟ ᱟᱨᱠᱤ ᱠᱟᱨᱚᱱ
ᱤᱡ ᱚᱱᱤ ᱫᱚ ᱵᱟᱹᱲᱤᱡ ᱜᱮ ᱾
ᱦᱮᱸ ᱟᱫᱚ ᱱᱚᱣᱟ ᱡᱮᱢᱚᱱ ᱱᱚᱝᱠᱟ ᱦᱚᱸ ᱧᱮᱞ ᱟᱠᱟᱱᱟ ᱟᱨᱠᱤ ᱟᱵᱚᱨᱮᱱ ᱠᱤᱪᱷᱩ ᱢᱟᱱᱮ ᱪᱮᱫᱤᱧ ᱢᱮᱱᱟ ᱠᱤᱪᱷᱩ ᱜᱟᱱ ᱢᱟᱱᱮ ᱡᱩᱫᱤ ᱵᱚᱱ ᱧᱮᱞᱟ ᱠᱤᱪᱷᱩ-ᱠᱤᱪᱷᱩ ᱜᱤᱫᱽᱨᱟᱹ ᱫᱚ ᱢᱟᱱᱮ ᱱᱚᱸᱰᱮ ᱛᱮᱦᱚᱸ ᱢᱤᱜᱴᱟᱝ
ᱦᱮᱸ ᱟᱸᱡᱚᱢᱚᱜ ᱠᱟᱱᱟ ᱛᱚ? ᱦᱮᱸ ᱞᱟᱮᱫᱤᱧ ᱟᱸᱡᱚᱢᱜ ᱠᱟᱱᱟ ᱛᱚ? ᱦᱮᱸ ᱟᱸᱡᱚᱢ ᱫᱟᱢ? ᱦᱮᱞᱳ ᱞᱟᱹᱭᱫᱤᱧ ᱟᱸᱡᱚᱢᱜ ᱠᱟᱱᱟ ᱛᱚ? ᱦᱮᱞᱳ ᱦᱮᱞᱳ
ᱦᱮᱞᱳ
ᱦᱮᱸ ᱦᱮᱸ ᱢᱚᱜ ᱠᱟᱱᱟ ᱦᱮᱞᱳ ᱦᱮᱞᱳ ᱦᱮᱞᱳ ᱚᱠᱟᱭ ᱱᱟᱢ ᱜᱚᱝᱠᱮ? ᱜᱚᱝᱠᱮ